ᱦᱮᱞᱳᱻ
ᱦᱩᱸᱻ ᱦᱮᱞᱳᱻ
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱛᱟᱦᱞᱮ ᱱᱤᱭᱟᱹ ᱜᱷᱟᱹᱲᱤᱡ ᱫᱚ ᱵᱷᱟᱹᱜᱤ ᱵᱟᱲᱟ ᱜᱮᱭᱟ?
ᱦᱮᱸ ᱱᱤᱭᱟ ᱜᱷᱟ. ᱲᱤᱡ ᱫᱚ ᱵᱷᱟ. ᱜᱤ ᱵᱟᱲᱟ ᱜᱮᱭᱟ᱾
ᱟᱪᱪᱷᱟ ᱟᱪᱪᱷᱟ᱾ ᱛᱟᱦᱞᱮ ᱛᱩᱯᱩ ᱠᱚᱫᱚ ᱦᱩᱭ ᱵᱟᱲᱟᱭᱮᱱᱟ?
ᱦᱮᱸ ᱦᱚᱭ ᱱᱤᱛᱚᱜ ᱜᱮ ᱛᱩᱯᱩ ᱠᱚ ᱦᱩᱭ ᱵᱟᱲᱟᱭᱱᱟ ᱡᱚᱢ ᱠᱚᱦᱚᱸ ᱦᱩᱭ ᱵᱟᱲᱟᱭᱮᱱᱟ᱾
ᱟᱪᱪᱷᱟ ᱡᱚᱢ ᱠᱚ ᱦᱩᱭ ᱵᱟᱲᱟ ᱭᱮᱱᱟ᱾ᱦᱩᱸ᱾ ᱛᱟᱦᱚᱞᱮᱻ ᱚᱱᱛᱮᱻ ᱦᱮᱸ ᱱᱤᱡᱮ ᱦᱚᱸ ᱛᱩᱯᱩ ᱠᱚ ᱦᱩᱭ ᱟᱠᱟᱱᱟ᱾ ᱡᱚᱢ ᱵᱟᱲᱟ ᱠᱚᱦᱚᱸ ᱦᱩᱭ ᱟᱠᱟᱱᱟ᱾ ᱛᱚ ᱦᱚᱭ ᱫᱩᱲᱩᱵ ᱠᱟᱛᱮ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ ᱦᱚᱭᱥᱮ᱾
ᱛᱟᱦᱞᱮ ᱚᱱᱛᱮ ᱟᱵᱚᱣᱟᱜ ᱪᱮᱫᱠᱟ?
ᱟᱵᱚᱣᱟᱜ ᱦᱚᱞᱟᱱᱚᱜ ᱛᱚ ᱥᱮᱨᱢᱟ ᱡᱟᱹᱲᱤ ᱜᱮ ᱦᱩᱭᱱᱟ ᱛᱮᱦᱮᱧ ᱫᱚ ᱟᱫᱚ ᱥᱤᱛᱩᱝ ᱠᱟᱫᱟᱭ ᱠᱟ. ᱴᱤᱡ᱾
ᱟᱪᱪᱷᱟ ᱥᱮᱛᱩᱝ ᱟᱠᱟᱜ ᱟᱭ ᱵᱟᱝ᱾
ᱦᱮᱸ ᱟᱯᱮ ᱥᱮᱫ ᱫᱚ?
ᱦᱮᱸᱻ ᱦᱮᱸᱻ ᱮ ᱱᱚᱛᱮᱱᱟᱜ ᱦᱚᱸ ᱟᱵᱚᱣᱟᱜ ᱫᱚ ᱦᱚᱞᱟ ᱢᱟ ᱚᱱᱠᱟᱜᱮ ᱨᱤᱢᱤᱞ ᱨᱤᱢᱤᱞ ᱵᱷᱟᱯ ᱞᱮᱫᱟᱭ ᱛᱟᱦᱞᱮ ᱫᱟᱜ ᱡᱟᱹᱲᱤ ᱠᱚᱫᱚ ᱦᱟᱞᱠᱟ ᱥᱟ. ᱦᱤᱡ ᱦᱩᱭᱱᱟ ᱵᱤᱥᱤ ᱫᱚ ᱵᱟᱝ ᱟᱨ ᱛᱮᱦᱮᱧ ᱫᱚ ᱚᱱᱠᱟᱭᱻ ᱥᱤ ᱥᱤᱛᱩᱝ ᱫᱚ ᱥᱤᱛᱩᱝ ᱠᱟᱜ ᱵᱷᱟᱭ ᱜᱮ᱾ ᱛᱟᱦᱞᱮ ᱟᱯᱮ ᱚᱱᱛᱮ ᱫᱚ ᱛᱟᱦᱞᱮ ᱪᱟᱨᱟ ᱠᱚᱫᱚ ᱜᱤᱲᱤ ᱦᱩᱭᱱᱟ ᱥᱮ ᱵᱟᱝ?
ᱦᱮᱸ ᱜᱤᱲᱤ ᱠᱚᱫᱚ ᱦᱩᱭ ᱠᱟᱱᱟ᱾
ᱟᱪᱪᱷᱟ ᱜᱤᱲᱤ ᱠᱚ ᱫᱚ ᱦᱩᱭ ᱟᱠᱟᱱᱟ ᱟᱨ ᱟᱭ ᱢᱟᱛᱚ ᱟᱵᱚᱣᱟᱜ ᱥᱟᱱᱛᱟᱲ ᱠᱚᱣᱟᱜ ᱯᱚᱨᱚᱵᱽ ᱢᱟ ᱢᱤᱫᱴᱟᱝ ᱥᱮᱴᱮᱨ ᱦᱤᱡᱩᱜ ᱠᱟᱱᱟ ᱥᱩᱨ ᱨᱮᱜᱮ ᱟᱢᱵᱟ ᱯᱚᱨᱛᱤ ᱯᱚᱨᱚᱵᱽ ᱛᱟᱦᱞᱮ ᱟᱯᱮ ᱚᱱᱛᱮ ᱪᱮᱫᱠᱟ ᱢᱟᱱᱟᱣ ᱜᱮᱭᱟ ᱠᱚ?
ᱚᱱᱟᱜᱮ᱾ ᱦᱮᱸ ᱦᱮᱸᱻ ᱟᱫᱚ ᱵᱤᱥᱮᱥ ᱠᱟᱨᱛᱮ ᱟᱞᱮ ᱥᱮᱫ ᱫᱚ ᱢᱟᱱᱟ ᱫᱚ ᱦᱮᱸ ᱚᱱᱟ ᱫᱚ ᱢᱮᱱᱟᱜ ᱜᱮᱭᱟ᱾ ᱡᱮ ᱠᱟᱱᱴᱷᱟᱲ ᱡᱚᱢ ᱚᱱᱟ᱾ ᱥᱟᱶᱛᱮ ᱟᱨᱦᱚ ᱯᱟᱛᱟ ᱠᱚ ᱦᱩᱭᱩᱜ ᱜᱮᱭᱟ ᱯᱚᱨᱚᱵᱽ ᱠᱚ᱾
ᱚ᱾ ᱱᱚᱛᱮ ᱟᱚᱸ ᱥᱟᱺᱜᱤᱧ ᱧᱚᱜ ᱨᱮ ᱦᱩᱭᱩᱜ ᱜᱮᱭᱟ᱾ ᱟᱞᱮ ᱥᱩᱨ ᱥᱮᱫ ᱨᱮᱦᱚ᱾ ᱱᱚᱛᱮ ᱵᱟ. ᱲᱛᱤ ᱥᱟᱺᱜᱤᱧ ᱧᱚᱜ ᱨᱮ ᱦᱩᱭᱩᱜᱼᱟ᱾ ᱠᱟ. ᱡ ᱪᱟᱞᱟᱣ ᱦᱩᱭᱩᱜᱼᱟ ᱠᱟ. ᱡ ᱥᱟᱺᱜᱤ ᱧᱚᱜ᱾
ᱟᱪᱪᱷᱟ ᱥᱟᱺᱜᱤᱧ ᱧᱚᱜ ᱨᱮ᱾ ᱦᱳᱭ ᱟᱞᱮ ᱫᱚ ᱥᱩᱨ ᱨᱮᱜᱮ ᱦᱩᱭᱩᱜᱼᱟ᱾ ᱚᱱᱠᱟᱜᱮ ᱢᱤᱫᱴᱟ. ᱝ ᱚᱱᱠᱟ ᱤᱭᱟᱹ ᱨᱮᱠᱚ ᱵᱚᱸᱜᱟ ᱵᱩᱨᱩ ᱠᱚᱨᱟᱣ ᱦᱩᱭᱩᱜ ᱜᱮᱭᱟ᱾ ᱛᱟᱦᱞᱮ ᱚᱱᱟ ᱵᱚᱸᱜᱟ ᱵᱩᱨᱩ ᱠᱚᱨᱟᱣ ᱥᱟᱶ ᱛᱮ ᱚᱸᱰᱮᱜᱮ ᱦᱚᱲ ᱠᱚᱠᱚ ᱡᱟᱣᱨᱟᱜ ᱟ᱾ ᱡᱟᱨᱟᱜ-ᱟ ᱥᱟᱶᱛᱮ ᱴᱟᱢᱟᱠ ᱛᱩᱢᱫᱟᱜ ᱟᱛᱮᱜ ᱮᱱᱮᱡ ᱥᱮᱨᱮᱧ ᱯᱟᱛᱟ ᱠᱚᱠᱚ ᱥᱮᱨᱮᱧᱟ ᱨᱩᱭᱟᱠᱚ ᱮᱱᱮᱡ ᱟᱠᱚ᱾ ᱨᱟᱹᱥᱠᱟᱹᱭᱟᱠᱚ ᱯᱚᱨᱚᱵᱽ ᱠᱚ ᱚᱱᱠᱟ ᱦᱩᱭᱩᱜᱼᱟ᱾
ᱛᱟᱦᱞᱮ ᱚᱱᱠᱟ ᱯᱟᱛᱟ ᱯᱚᱨᱚᱵᱽ ᱠᱚᱫᱚ ᱪᱟᱞᱟᱣ ᱦᱩᱭ ᱟᱠᱟᱱᱟ ᱥᱮ ᱵᱟᱝ? ᱟᱪᱪᱷᱟ ᱪᱟᱞᱟᱣ ᱦᱩᱭ ᱟᱠᱟᱱᱟ᱾ ᱦᱮᱸ ᱚᱱᱟ ᱦᱚᱸ ᱫᱚᱨᱠᱟᱨ ᱠᱟᱱᱟ᱾
ᱦᱚᱭ᱾
ᱦᱮᱸ ᱟᱨ ᱛᱟᱦᱞᱮ ᱦᱮᱸ ᱦᱮᱸᱻ ᱛᱟᱦᱞᱮ ᱚᱱᱠᱟ ᱫᱟᱬᱟᱱ ᱠᱚᱫᱚ ᱪᱟᱞᱟᱣ ᱦᱩᱭ ᱟᱠᱟᱱᱟ ᱥᱮ ᱵᱟᱝ ᱫᱟᱬᱟᱱ ᱠᱚ ᱡᱟᱦᱟᱸ ᱥᱮᱫ?
ᱟ ᱟᱪᱪᱷᱟ᱾ ᱦᱮᱸ ᱱᱚᱛᱮ ᱫᱚ ᱥᱤᱛᱩᱝ ᱫᱤᱱ ᱠᱟᱱᱟ ᱛᱚ ᱫᱟᱬᱟᱱ ᱠᱚᱦᱚᱸ ᱠᱟᱹᱴᱤᱡ ᱟᱨ ᱛᱟᱯᱚᱨᱮ ᱱᱚᱜᱚᱭ ᱦᱚᱭ ᱦᱤᱸᱥᱤᱫ ᱡᱟᱹᱯᱩᱫ ᱫᱟᱭ ᱛᱟᱯᱚᱨᱮ ᱫᱟᱬᱟᱱ ᱠᱚᱦᱚᱸ ᱛᱚ ᱚᱱᱟ ᱫᱚ ᱫᱟᱬᱟᱱ ᱠᱚᱫᱚ ᱦᱟᱱᱮ ᱨᱮᱭᱟᱲ ᱫᱤᱱ ᱜᱮ ᱵᱷᱟ. ᱜᱤ ᱵᱩᱡᱟᱹᱜᱼᱟ ᱦᱳᱭ ᱥᱮ᱾
ᱦᱩᱸᱻ ᱟᱨ ᱛᱟᱦᱞᱮ ᱤᱭᱟᱹ ᱠᱚ ᱛᱟᱦᱞᱮ ᱟᱯᱮ ᱥᱮᱫ ᱫᱚ ᱚᱱᱠᱟ ᱵᱤᱨ ᱫᱤᱥᱚᱢ ᱥᱮ ᱵᱤᱞᱟᱹᱛ ᱫᱤᱥᱚᱢ ᱠᱟᱱᱟ?
ᱵᱤᱨ ᱫᱚ ᱵᱤᱨ ᱟᱨ ᱦᱟᱞᱠᱟ
ᱦᱮᱸ ᱦᱮᱸᱻ ᱟᱨ ᱛᱟᱦᱞᱮ ᱚᱱᱠᱟ ᱟᱪᱪᱷᱟ᱾ ᱟᱪᱪᱷᱟ ᱛᱟᱦᱞᱮ ᱚᱱᱠᱟ ᱥᱮᱸᱫᱽᱨᱟ ᱠᱚᱯᱮ ᱪᱟᱞᱟᱣ ᱵᱟᱲᱟ ᱟᱠᱟᱱᱟ?
ᱦᱮᱸ ᱪᱟᱞᱟᱣ ᱵᱟᱲᱟ ᱦᱩᱭᱩᱜ ᱜᱮᱭᱟ᱾
ᱚᱦ ᱛᱚ ᱚᱱᱠᱟ ᱡᱩ ᱪᱤᱞᱮ ᱠᱚ ᱡᱤᱭᱟᱹᱞᱤ ᱠᱚᱠᱚ ᱧᱟᱢᱚᱜ ᱜᱮᱭᱟ?
ᱡᱤᱭᱟᱹᱞᱤ ᱠᱚ ᱧᱟᱢᱚᱜ ᱜᱮᱭᱟ᱾ᱥᱩᱠᱨᱤ ᱠᱚ, ᱟᱵᱟᱨ ᱠᱩᱞᱟᱹᱭ ᱠᱚ,
ᱟᱪᱪᱷᱟ
ᱟᱨ
ᱟᱨ ᱚᱱᱠᱟ ᱥᱟᱺᱜᱤᱧ ᱥᱟᱜᱤᱧ ᱥᱮᱸᱫᱽᱨᱟ ᱠᱚᱫᱚ ᱯᱮ ᱪᱟᱞᱟᱣ ᱵᱟᱲᱟ ᱟᱠᱟᱱᱟ ᱥᱮ ᱵᱟᱝ? ᱢᱟᱱᱮ
ᱥᱟᱺᱤᱧ ᱥᱟᱺᱜᱤᱧ ᱫᱚ ᱤᱧ ᱫᱚ ᱵᱟᱹᱧ ᱛᱟᱦᱮᱸ ᱠᱟᱱᱟ᱾ ᱠᱚᱨᱮ ᱜᱤᱧ ᱛᱟᱦᱮᱸ ᱠᱟᱱᱟ ᱥᱟᱺᱜᱤᱧ ᱫᱚ ᱵᱟᱹᱧ ᱛᱟᱦᱮᱸ ᱠᱟᱱᱟ᱾
ᱟᱪᱪᱷᱟ
ᱟᱹᱵᱤᱱ ᱫᱚ ᱚᱱᱮ ᱜᱟᱹᱰᱤ ᱛᱮᱠᱚ ᱪᱟᱞᱟᱜᱼᱟ᱾ ᱟᱫᱚ ᱪᱟᱞᱟᱣ ᱵᱟᱲᱟ ᱟᱠᱟᱱᱟ ᱠᱚ ᱩᱱᱠᱩ ᱠᱚ ᱞᱟᱹᱭ ᱵᱟᱲᱟ ᱜᱮᱭᱟᱭ ᱠᱚ᱾ ᱡᱮ ᱚᱱᱟ ᱠᱚᱨᱮ ᱚᱱᱠᱟ ᱡᱮ ᱵᱟᱫ ᱚᱱᱠᱟ ᱧᱟᱢᱚᱜ ᱜᱮᱭᱟ ᱠᱚ ᱚᱱᱠᱟᱛᱮ ᱦᱮᱸ ᱥᱮ ᱵᱟᱝ ᱚᱱᱟ ᱵᱤᱨ ᱠᱚᱨᱮ ᱟᱹᱰᱤ ᱢᱟᱨᱟᱝ ᱜᱮᱭᱟ ᱟᱨ
ᱦᱮᱸ ᱟᱨ ᱛᱟᱨᱯᱚᱨᱮ ᱟᱪᱪᱷᱟ ᱟᱪᱪᱷᱟ ᱦᱮᱸ ᱚᱱᱟ ᱠᱚᱨᱮ ᱦᱚᱸ ᱵᱷᱟᱹᱜᱤ ᱜᱮᱠᱚ ᱧᱟᱢᱚᱜᱼᱟ᱾ ᱡᱤᱭᱟᱹᱞᱤ ᱠᱚ ᱛᱟᱨᱯᱚᱨᱮ ᱱᱤᱡᱮ ᱦᱚᱸ ᱚᱱᱠᱟᱜᱮ ᱥᱮᱸᱫᱽᱨᱟ ᱠᱚᱫᱚ ᱪᱟᱞᱟᱣ ᱵᱟᱲᱟ ᱦᱩᱭ ᱠᱟᱱᱟ ᱱᱤᱡᱮ ᱦᱚᱸ ᱠᱟ ᱵᱤᱨ ᱮᱞᱟᱠᱟ ᱦᱚᱲ ᱜᱮ ᱠᱟᱱᱟᱢ ᱛᱟᱞᱦᱮᱸ ᱡᱤᱵ ᱡᱤᱭᱟᱹᱞᱤ ᱠᱚᱫᱚ ᱩᱱᱠᱩ ᱡᱟᱦᱟᱭ ᱠᱩᱞᱟᱹᱭ ᱠᱚ ᱵᱤᱨ ᱥᱩᱠᱨᱤ ᱠᱚ ᱛᱟᱯᱚᱨᱮ ᱮᱢᱟᱱ ᱮᱢᱟᱱ ᱛᱟ ᱯᱚᱨᱮ ᱡᱤᱭᱟᱹᱞᱤ ᱢᱮᱱᱟᱜ ᱠᱚᱣᱟ ᱟᱨ ᱥᱟᱺᱜᱤᱧ ᱥᱮᱸᱫᱽᱨᱟ ᱵᱚᱞᱛᱮ ᱡᱮᱢᱚᱱᱼᱼ ᱟᱡᱚᱫᱤᱭᱟᱹ ᱵᱩᱨᱩ ᱚᱱᱠᱟ ᱟᱹᱰᱤ ᱮᱢᱟᱱ ᱮᱢᱟᱱ ᱵᱩᱨᱩ ᱠᱚ ᱪᱟᱞᱟᱣ ᱦᱩᱭ ᱠᱟᱱᱟ᱾ ᱛᱟᱯᱚᱨᱮ ᱚᱱᱟ ᱵᱩᱨᱩ ᱠᱚᱨᱮ ᱧᱮᱞ ᱠᱟᱱᱟ ᱡᱮ ᱛᱟᱹᱨᱩᱵ ᱠᱚᱦᱚᱸ ᱧᱟᱢ ᱵᱟᱲᱟ ᱦᱩᱭ ᱠᱟᱱᱟ᱾ ᱛᱟᱦᱞᱮ ᱩᱱᱠᱩ ᱵᱚᱛᱚᱨ ᱛᱮᱜᱮ ᱟᱫᱚ ᱠᱟᱹᱴᱤᱡ ᱚᱱᱟ ᱠᱚᱫᱚ ᱟᱹᱰᱤ ᱥᱟᱵᱫᱷᱟᱱ ᱟᱛᱮᱜ ᱥᱮᱸᱫᱽᱨᱟ ᱦᱳᱭᱳᱜᱼᱟ᱾ ᱚᱱᱟ ᱵᱩᱨᱩ ᱠᱚᱫᱚ ᱟᱨ ᱦᱳᱭ ᱩᱱᱠᱩ ᱫᱚ ᱟᱨ ᱛᱟᱦᱞᱮ ᱚᱱᱠᱟᱜᱮ ᱩᱱᱠᱩ ᱢᱟᱱᱮ ᱤᱭᱟᱹ ᱠᱚᱦᱚᱸ ᱥᱟᱯᱟᱵ ᱠᱚᱦᱚᱸ ᱤᱫᱤ ᱵᱟᱲᱟ ᱦᱳᱭ ᱠᱟᱱᱟ ᱵᱷᱟᱜᱤ ᱜᱮ ᱚᱱᱟ ᱠᱟᱛᱤᱛ ᱛᱮ ᱠᱟᱹᱴᱤᱜ ᱮᱛᱟᱨ ᱧᱟᱢ ᱟᱠᱟᱱᱟ ᱵᱟᱠᱷᱟᱱ ᱫᱚ ᱛᱟᱹᱨᱩᱯ ᱴᱷᱮᱱ ᱫᱚ ᱵᱟᱧᱪᱟᱣ ᱫᱚ ᱤᱭᱟᱹ ᱥᱩᱢᱩᱝ ᱫᱚ ᱵᱟᱝ ᱠᱟᱱᱟ᱾ ᱦᱳᱭ ᱥᱮ ᱛᱟᱦᱞᱮ ᱚᱝᱠᱟ ᱪᱟᱥ ᱵᱟᱥ ᱠᱚᱫᱚ ᱯᱮ ᱠᱚᱨᱟᱣ ᱵᱟᱲᱟᱭ ᱜᱮᱭᱟ ᱥᱮ ᱵᱟᱝ?
ᱦᱮᱸ ᱪᱟᱥ ᱵᱟᱥ ᱫᱚ ᱦᱩᱭᱩᱜ ᱜᱮᱭᱟ ᱵᱟᱨ ᱥᱤᱡᱤᱱ ᱜᱮ᱾
ᱟᱵᱟᱨ‌ ᱥᱤᱡᱤᱱ ᱜᱮ
ᱦᱮᱸ ᱟᱯᱮ ᱴᱷᱮᱱ ᱪᱮᱫ ᱞᱮᱠᱟ ᱦᱩᱭᱩᱜ ᱜᱮᱭᱟ ᱵᱟᱨ ᱛᱤᱥ ᱥᱮ ᱢᱤᱫ ᱥᱤᱡᱤᱱ
ᱦᱮᱸ ᱟᱞᱮ ᱥᱮᱜ ᱦᱚᱸ ᱚᱱᱠᱟᱜᱮ ᱵᱟᱨ ᱥᱤᱡᱤᱱ ᱜᱮ ᱦᱳᱭᱳᱜ ᱜᱮᱭᱟ ᱟᱞᱮ ᱫᱚ ᱵᱟᱨ ᱥᱤᱡᱤᱱ ᱥᱟᱶ ᱛᱮ ᱥᱚᱵᱡᱤ ᱠᱚᱦᱚᱸ ᱪᱟᱥ ᱵᱟᱲᱟ ᱦᱳᱭᱳᱜ ᱜᱮᱭᱟ ᱮ ᱟᱱᱟᱡᱽ ᱠᱚ ᱮ ᱟᱨ ᱜᱩᱦᱩᱢ ᱠᱚᱦᱚᱸ ᱮᱨ ᱵᱟᱲᱟ ᱦᱳᱭᱳᱜ ᱜᱮᱭᱟ ᱟᱨ ᱛᱟᱦᱞᱮ ᱱᱤᱭᱟᱹ ᱫᱷᱟᱣ ᱮ ᱠᱷᱚᱥᱚᱞᱟ ᱠᱚᱯᱮ ᱛᱩᱲᱤ ᱠᱚᱯᱮ ᱮᱨ ᱞᱮᱼᱟ ᱥᱮ ᱵᱟᱝ?
ᱦᱮᱸ ᱮᱨ ᱵᱟᱲᱟ ᱫᱚ ᱦᱳᱭ ᱞᱮᱱᱟ ᱟᱨ ᱥᱟᱢᱴᱟᱣ ᱦᱳᱭᱱᱟ ᱦᱚᱜᱼᱚᱭ ᱦᱚᱞᱟ ᱢᱟᱫᱷᱮᱨ ᱜᱮ
ᱟᱪᱪᱷᱟ ᱟᱪᱪᱷᱟ ᱦᱮᱸ ᱦᱮᱸ ᱟᱞᱮ ᱥᱮᱜ ᱦᱚᱸ ᱛᱩᱲᱤ ᱠᱚ ᱵᱷᱟᱜᱤ ᱜᱮᱞᱮ ᱮᱨ ᱞᱮᱫᱟ ᱟᱨ ᱟᱞᱩ ᱠᱚᱦᱚᱸ ᱞᱮ ᱪᱟᱥ ᱞᱮᱫᱟ᱾ ᱟᱫᱚ ᱟᱞᱩ ᱠᱚᱫᱚ ᱵᱷᱟᱜᱤ ᱜᱮᱞᱮ ᱪᱟᱥ ᱞᱮᱫᱟ ᱫᱟᱢ ᱠᱚ ᱵᱟᱝᱞᱮ ᱧᱟᱢ ᱞᱮᱫ ᱛᱮ ᱵᱟᱹᱫᱽ ᱥᱮᱜ ᱠᱷᱚᱱᱟᱜ ᱜᱮ ᱵᱟᱝᱞᱮ ᱟᱹᱜᱩ ᱞᱮᱫᱟ ᱞᱮ ᱢᱟᱱᱮ ᱚᱱᱟ ᱟᱹᱜᱩ ᱨᱮᱱᱟᱜ ᱦᱚᱸ ᱥᱟᱢᱚᱨᱛᱷᱚ ᱵᱟᱝ ᱛᱟᱦᱮᱸ ᱠᱟᱱ ᱛᱟᱞᱮ ᱦᱩᱱᱟᱝ ᱯᱚᱨᱤᱥᱛᱤᱛᱤ ᱦᱳᱭ ᱞᱮᱱᱟ ᱱᱤᱭᱟᱹ ᱪᱚᱴ ᱫᱚ᱾
ᱱᱚᱛᱮ, ᱱᱚᱛᱮ ᱦᱚᱸ ᱚᱱᱠᱟᱜᱮ ᱵᱟᱹᱛ ᱨᱮᱜᱮ ᱥᱮᱭᱟ ᱪᱟᱵᱟᱭ ᱱᱟ
ᱦᱮᱸ ᱦᱮᱸ ᱟᱨ ᱛᱩᱲᱤ ᱠᱷᱚᱥᱞᱟ ᱠᱚᱫᱚ ᱮᱨ ᱦᱳᱭ ᱞᱮᱱᱟ ᱚᱱᱟ ᱠᱚᱦᱚᱸ ᱵᱷᱟᱜᱤ ᱜᱮ ᱦᱳᱭ ᱠᱟᱱᱟ ᱟᱫᱚ ᱦᱚᱜᱼᱚᱭ ᱜᱮ ᱠᱚᱴᱟ ᱯᱷᱟᱨᱪᱟ ᱦᱳᱭ ᱱᱟ᱾ ᱛᱩᱲᱤ ᱠᱚᱦᱚᱸ ᱫᱟᱞ ᱤᱭᱟᱹ ᱦᱩᱭ ᱱᱟ ᱯᱚᱛᱚᱜ ᱠᱟᱹᱴᱤᱡ ᱫᱚ ᱥᱩᱱᱩᱢ ᱵᱟᱲᱟ ᱠᱚ ᱦᱳᱭ ᱠᱟᱱᱟ ᱟᱨ ᱦᱚᱜᱼᱚᱭ ᱫᱚ ᱫᱚᱦᱚᱸ ᱵᱟᱲᱟ ᱠᱚ ᱦᱳᱭ ᱠᱟᱱᱟ᱾ ᱟᱨ ᱛᱟᱦᱞᱮ ᱚᱝᱠᱟ ᱟᱱᱟᱡᱽ ᱠᱚᱫᱚ ᱵᱟᱝ ᱯᱮ ᱪᱟᱥ ᱜᱮᱭᱟ ᱵᱟ?
ᱚᱱᱟ ᱠᱚ ᱪᱟᱥ ᱵᱟᱲᱟ ᱦᱳᱭ ᱠᱟᱱᱟ᱾
ᱟᱪᱪᱷᱟ ᱟᱪᱪᱷᱟ᱾ ᱛᱚ ᱚᱱᱠᱟ ᱪᱮᱫ ᱠᱚ ᱟᱱᱟᱡᱽ ᱠᱚᱯᱮ ᱪᱟᱥ ᱵᱟᱲᱟ ᱠᱟᱜ ᱜᱮᱭᱟ?
ᱡᱮᱢᱚᱱ ᱳᱭ ᱦᱚᱛᱚᱫ ᱠᱷᱟᱰᱟ ᱠᱚ ᱛᱟᱨᱯᱚᱨ ᱯᱚᱴᱚᱞ ᱠᱚ, ᱚᱱᱟ ᱠᱚ ᱡᱷᱤᱸᱜᱟᱹ ᱠᱚ,
ᱟᱪᱪᱷᱟ ᱟᱪᱪᱷᱟ ᱦᱮᱸ ᱚᱱᱟ ᱠᱚᱦᱚᱸ ᱟᱹᱰᱤ ᱵᱷᱟᱜᱮ ᱥᱚᱵᱽᱡᱤ ᱜᱮ ᱠᱟᱱᱟ ᱦᱮᱸ ᱦᱮᱸ
ᱟᱵᱟᱨ ᱢᱮᱱᱟᱜᱼᱟ ᱚᱱᱠᱟ ᱜᱮ᱾
ᱯᱮ ᱪᱟᱥ-ᱟ ᱥᱮ ᱚᱱᱠᱟ ᱵᱮᱥᱟ ᱵᱟᱱᱤᱡᱽ
ᱟᱨ ᱡᱚᱠᱷᱚᱱ ᱟᱠᱟ ᱥᱩᱢᱟᱹᱭ ᱫᱚ ᱚᱲᱟᱜ ᱡᱚᱢ ᱞᱮᱠᱟ ᱦᱚᱸ ᱟᱠᱟ ᱥᱩᱢᱟᱹᱭ ᱫᱚ ᱦᱟᱱᱮ ᱚᱲᱟᱜ ᱤᱭᱟᱹ ᱵᱮᱵᱥᱟ ᱵᱟᱱᱤᱡᱽ ᱟᱨ ᱪᱮᱫ ᱮᱢ ᱢᱮᱱᱮᱫ ᱛᱟᱦᱮᱫ ᱟ ᱞᱳᱰ ᱠᱟᱛᱮ ᱤᱫᱤ ᱦᱩᱭᱩᱜᱼᱟ ᱟᱨᱠᱤ ᱢᱟᱨᱠᱮᱴ ᱨᱮ
ᱟᱪᱪᱷᱟ ᱟᱪᱪᱷᱟ ᱢᱟᱱᱮ ᱩᱱᱠᱩ ᱤᱭᱟᱹ ᱯᱟᱹᱭᱠᱟᱹᱨᱤ ᱠᱚ ᱤᱭᱟᱹ ᱢᱟ ᱠᱚ ᱵᱟᱝ᱾ ᱦᱮᱸ ᱟᱞᱮ ᱦᱚᱸ ᱚᱱᱠᱟᱜᱮ ᱟᱞᱮ ᱫᱚ ᱵᱮᱵᱽᱥᱟ ᱵᱟᱹᱱᱤᱡᱽ ᱞᱟᱹᱜᱤᱫ ᱜᱮᱞᱮ ᱪᱟᱥᱟ ᱟᱨ ᱚᱲᱟᱜ ᱫᱚ ᱡᱚᱢ ᱫᱚᱞᱮ ᱧᱟᱢ ᱜᱮᱭᱟ᱾ ᱟᱫᱚ ᱢᱟᱱᱮ ᱵᱟᱲᱟᱭ ᱜᱮᱭᱟᱢ ᱛᱚ ᱦᱩᱲᱩ ᱠᱚᱨᱮ ᱫᱚ ᱚᱱᱠᱟ ᱫᱟᱢ ᱠᱚ ᱵᱟᱪᱩᱜ ᱪᱩᱜᱼᱟ ᱟᱨ ᱥᱚᱵᱽᱡᱤ ᱠᱚᱨᱮ ᱫᱚ ᱵᱟᱪᱩᱜ ᱟ ᱟᱨ ᱥᱚᱵᱡᱤ ᱠᱚᱨᱮ ᱫᱚ ᱠᱟᱹᱴᱤᱡ ᱫᱟᱢ ᱢᱮᱱᱟᱜᱼᱟ ᱛᱟᱦᱚᱞᱮ ᱵᱷᱟᱜᱮ ᱧᱚᱜ ᱜᱮ ᱪᱟᱥ ᱦᱩᱭᱩᱜᱼᱟ᱾ ᱢᱟᱱᱮ ᱵᱤᱥᱤ ᱧᱚᱜ ᱢᱮᱱᱟᱜ ᱜᱮ
ᱫᱩᱲᱩᱵ ᱠᱟᱛᱮᱫ ᱟᱹᱠᱷᱨᱤᱧ ᱞᱮᱠᱷᱟᱱ ᱟᱵᱟᱨ ᱵᱮᱥᱤ ᱯᱚᱭᱥᱟ ᱦᱮᱸ ᱥᱮ ᱵᱟᱝ
ᱦᱳᱭ ᱦᱳᱭ ᱦᱳᱭ ᱛᱟᱦᱚᱞᱮ ᱟᱨ ᱛᱟᱦᱞᱮ ᱟᱯᱮ ᱚᱱᱛᱮ ᱫᱚ ᱚᱱᱠᱟ ᱠᱟᱹᱢᱤ ᱠᱟᱡ ᱠᱚᱫᱚ ᱪᱮᱫ ᱢᱮᱱᱟᱜᱼᱟ ᱚᱱᱠᱟ ᱯᱷᱮᱠᱴᱨᱤ ᱢᱮᱠᱴᱨᱤ ᱢᱮᱱᱟᱜᱼᱟ? ᱥᱮ ᱢᱟᱴᱷ ᱨᱮᱜᱮ ᱠᱟᱹᱢᱤ ᱦᱩᱭᱩᱜᱼᱟ᱾
ᱠᱷ ᱠᱚᱭ ᱠᱟᱱᱢᱤ ᱜᱮᱭᱟ ᱱᱤᱭᱟᱹ ᱞᱟᱦᱟ ᱠᱟᱹᱢᱤ ᱠᱚᱠᱚ ᱵᱚᱞᱚ ᱠᱟᱱᱟ ᱠᱚ ᱱᱤᱭᱟᱹᱫᱷᱟᱣ ᱟᱵᱟᱨ ᱠᱟᱹᱡ ᱢᱟᱨᱟᱝ ᱫᱟᱭ ᱚᱱᱟ ᱯᱷᱮᱠᱴᱚᱨᱤ ᱜᱮ
ᱟᱪᱪᱷᱟ ᱟᱪᱪᱷᱟ ᱛᱟᱞᱦᱮ ᱢᱟᱱᱮ ᱴᱟᱠᱟ ᱨᱳᱡᱽᱜᱟᱨ ᱞᱟᱹᱜᱤᱫ ᱦᱚᱸ ᱚᱱᱠᱟ ᱯᱷᱮᱠᱴᱨᱤ ᱠᱚᱫᱚ ᱢᱮᱱᱟᱜᱼᱟ ᱵᱟᱝ?
ᱦᱮᱸ ᱦᱮᱸ ᱵᱟᱨᱭᱟ ᱢᱮᱱᱟᱜᱼᱟ ᱥᱩᱨ - ᱥᱩᱨ᱾ ᱟᱨ ᱢᱮᱴᱮᱱ ᱫᱚ ᱚᱲᱟᱜ ᱥᱩᱨ ᱩᱛᱟᱹᱨ ᱨᱮ ᱟᱨ ᱢᱤᱫᱴᱮᱱ ᱫᱚ ᱚᱲᱟᱜ ᱥᱳᱨ ᱩᱛᱟᱹᱨ ᱨᱮ ᱚᱱᱟ ᱨᱮᱱᱟᱜ ᱠᱟᱹᱢᱤ ᱟᱨᱟᱢᱵᱚ ᱟᱠᱟᱱᱟ ᱱᱟᱣᱟ ᱯᱨᱚᱡᱮᱠᱴ ᱨᱮᱱᱟᱜ ᱠᱟᱹᱢᱤ
ᱟᱪᱪᱷᱟ ᱟᱪᱪᱷᱟ ᱦᱮᱸ ᱚᱱᱟ ᱦᱚᱸ ᱟᱹᱰᱤ ᱵᱷᱟᱜᱤ ᱜᱮ ᱛᱟᱯᱚᱨᱮ ᱟᱞᱮᱥᱮᱫ ᱦᱚᱸ ᱱᱮᱛᱟᱨ ᱫᱚ ᱟᱥᱛᱮ ᱟᱥᱛᱮ ᱤᱭᱟᱹᱜ ᱠᱟᱱᱟ᱾ ᱢᱟᱱᱮ ᱯᱷᱴᱠᱟ ᱤᱭᱟᱹ ᱛᱟᱯᱚᱨᱮ ᱚᱱᱠᱟ ᱯᱷᱮᱠᱴᱨᱤ ᱵᱚᱞᱛᱮ ᱟᱞᱮ ᱟᱞᱮ ᱥᱮᱫ ᱫᱚ ᱞᱟᱦᱟ ᱛᱮᱫᱚ ᱛᱟᱦᱮᱸ ᱠᱟᱱᱟ ᱡᱟᱦᱟᱸ ᱤᱴᱟᱹ ᱵᱷᱟᱴᱟ ᱠᱚ᱾
ᱦᱮᱸ ᱦᱩᱸ
ᱮᱴᱟᱹ ᱵᱷᱟᱴᱟ ᱠᱚ ᱚᱱᱟ ᱠᱚᱜᱮ ᱚᱱᱟ ᱠᱚᱨᱮ ᱠᱟᱹᱢᱤ ᱠᱟᱛᱮᱜᱴ ᱜᱮᱞᱮ ᱢᱟᱱᱮ ᱞᱮ ᱠᱷᱟᱸᱰᱟᱣᱮᱫ ᱛᱟᱦᱮᱸᱜᱼᱟ᱾ ᱛᱟ ᱟᱫᱚ ᱱᱮᱛᱟᱨ ᱫᱚ ᱟᱨᱚ ᱟᱞᱟᱫᱟ ᱟᱞᱟᱫᱟ ᱠᱳᱢᱯᱟᱱᱤ ᱠᱚ ᱦᱤᱡᱩᱜ ᱠᱟᱱᱟ᱾ ᱚᱱᱠᱟᱜᱮ ᱢᱟᱨᱟᱝ ᱢᱟᱨᱟᱝ ᱦᱮᱸ ᱟᱨ ᱚᱱᱠᱟ ᱛᱟᱦᱞᱮ ᱦᱚᱸᱜᱼᱚᱭ ᱛᱚ ᱱᱮᱥᱢᱟ ᱱᱚᱣᱟ ᱥᱮᱨᱢᱟ ᱦᱚᱸ ᱯᱩᱨᱟᱹᱜ ᱠᱟᱱᱟ ᱛᱟᱦᱞᱮ ᱳᱭ ᱨᱮᱭᱟᱲ ᱥᱚᱢᱚᱭ ᱚᱱᱠᱟ ᱫᱟᱬᱟᱱ ᱪᱟᱞᱟᱣ ᱠᱚᱨᱮᱱᱟᱜ ᱮᱥᱴᱤᱢᱮᱴ ᱢᱮᱱᱟᱜ ᱟᱥᱮ ᱵᱟᱝ?
ᱦᱮᱸ ᱢᱮᱱᱟᱜ ᱫᱚ ᱢᱮᱱᱟᱜ ᱜᱮᱭᱟ ᱟᱨ ᱱᱚᱸᱜᱚᱭ ᱥᱟᱢᱱᱮ ᱟᱵᱟᱨ ᱟᱵᱚᱣᱟᱜ ᱵᱩᱨᱩ ᱜᱚᱝᱜᱟ ᱢᱮᱱᱟᱜᱼᱟ ᱦᱮᱸ ᱥᱮ ᱵᱟᱝ?
ᱦᱮᱸ ᱵᱩᱨᱩ ᱵᱚᱸᱜᱟ ᱵᱷᱟᱜᱮᱢ ᱞᱟᱹᱭ ᱠᱟᱜᱼᱟ᱾ ᱢᱤᱫᱴᱟᱝ ᱵᱩᱨᱩ ᱵᱚᱸᱜᱟ ᱟᱵᱚᱱᱟᱜ ᱥᱮᱴᱮᱨ ᱦᱤᱡᱩᱜ ᱠᱟᱱᱟ ᱵᱩᱨᱩ ᱵᱚᱸᱜᱟ ᱠᱚᱢ ᱪᱟᱞᱟᱣ ᱵᱟᱲᱟᱣ ᱠᱟᱱᱟ?
ᱦᱮᱸ ᱪᱟᱞᱟᱣ ᱵᱟᱲᱟ ᱦᱩᱭ ᱟᱠᱟᱱᱟ ᱟᱵᱟᱨ ᱱᱤᱭᱟᱹ ᱫᱷᱟᱣ ᱪᱟᱞᱟᱣ ᱨᱮᱱᱟᱜ ᱮᱥᱴᱤᱢᱮᱴ ᱦᱟᱛᱟᱣ ᱦᱩᱭᱩᱜ ᱠᱟᱱᱟ᱾
ᱟᱪᱪᱷᱟ ᱟᱪᱪᱷᱟ ᱛᱤᱱᱵᱟᱨᱮᱢ ᱪᱟᱞᱟᱣ ᱠᱟᱱᱟ ᱚᱱᱠᱟ?
ᱟᱹᱰᱤ ᱵᱟᱨ ᱫᱟᱣ᱾
ᱵᱟᱨ ᱫᱷᱟᱣ ᱦᱮᱸ ᱵᱩᱨᱩ ᱵᱚᱸᱜᱟ ᱠᱟᱛᱷᱟᱢ ᱞᱟᱹᱭᱮᱫ ᱠᱷᱟᱱ ᱫᱚ ᱚᱱᱟ ᱵᱩᱨᱩ ᱵᱚᱸᱜᱟ ᱨᱮ ᱱᱤᱭᱟᱹ ᱫᱷᱟᱣ ᱢᱟᱧ ᱧᱮᱞ ᱮᱫᱟ ᱢᱟᱱᱮ ᱥᱳᱥᱟᱞ ᱢᱤᱰᱤᱭᱟ ᱛᱟᱞᱟ ᱛᱮᱜᱮᱧ ᱧᱮᱞ ᱮᱫᱟ ᱡᱮ ᱥᱤᱲᱤ ᱠᱚᱠᱚ ᱵᱮᱱᱟᱣ ᱟᱠᱟᱫᱟᱼᱟ᱾ ᱱᱤᱭᱟᱹ ᱫᱷᱟᱣ ᱫᱚ ᱦᱮᱸ ᱚᱱᱟᱜᱮ ᱦᱮᱸ ᱟᱫᱚ ᱦᱚᱜᱼᱚᱭ ᱥᱤᱲᱤᱠᱚ ᱵᱮᱱᱟᱣ ᱠᱟᱜᱼᱟ᱾ ᱱᱟᱯᱟᱭ ᱠᱟᱛᱷᱟ ᱜᱮ ᱚᱱᱟ ᱫᱚ ᱠᱤᱱᱛᱩ ᱱᱚᱣᱟ ᱟᱢ ᱪᱮᱫᱠᱟ ᱢᱟᱱᱮ ᱠᱩᱥᱤᱢ ᱵᱩᱡᱷᱟᱹᱣᱮᱫᱟ ᱡᱮ ᱥᱤᱲᱤ ᱠᱚ ᱵᱮᱱᱟᱣ ᱟᱠᱟᱫ ᱥᱮ ᱯᱟᱹᱦᱤᱞ ᱡᱟᱦᱟᱸ ᱛᱟᱦᱮᱸ ᱠᱟᱱᱟ ᱠᱟᱛᱮ ᱵᱚᱱ ᱫᱮᱡᱚᱜ ᱛᱟᱦᱮᱸᱜᱼᱟ ᱚᱱᱟ ᱚᱱᱟᱢ ᱠᱩᱥᱤᱭᱟᱜᱼᱟ ᱥᱮ ᱥᱤᱲᱤ ᱜᱮᱢ ᱠᱩᱥᱤᱭᱟᱜᱼᱟ? ᱚᱠᱟᱴᱟᱜ ᱟᱢᱟᱜ ᱥᱢᱚᱨᱛᱷᱚ ᱨᱮ
ᱦᱟᱱᱮ ᱱᱤᱛᱚᱜ ᱫᱚ ᱠᱤᱪᱷᱩ ᱦᱚᱲ ᱞᱟᱹᱜᱤᱫ ᱫᱚ ᱵᱷᱟᱜᱤ ᱦᱩᱭ ᱠᱟᱱᱟ ᱦᱮᱸ ᱥᱮ ᱵᱟᱝ
ᱦᱮᱸ ᱦᱮᱸ
ᱟᱨ ᱠᱤᱪᱷᱩ ᱦᱚᱲ ᱫᱚᱠᱚ ᱞᱟᱹᱭᱟ ᱦᱟᱱᱮ ᱦᱟᱱᱟ ᱨᱮᱜᱮᱟᱱ ᱞᱟᱦᱟᱛᱮ ᱪᱮᱠᱟ ᱫᱮᱡ ᱦᱩᱭ ᱠᱚᱜᱼᱟ ᱚᱱᱟ ᱨᱮᱜᱮ ᱟᱹᱰᱤ ᱮᱠᱥᱟᱭᱴᱮᱰ ᱵᱩᱡᱷᱟᱹᱣᱼᱟ ᱥᱮ
ᱦᱳᱭ ᱦᱳᱭ ᱢᱟᱱᱮ ᱟᱹᱰᱤ ᱨᱟᱹᱥᱠᱟᱹ ᱥᱟᱺᱦᱤᱡ ᱵᱟᱝ ᱨᱡᱽ ᱨᱚᱢᱚᱡᱽ ᱠᱷᱟᱞᱤ ᱜᱮ ᱦᱩᱭᱩᱜ ᱛᱟᱦᱮᱸᱱᱟ ᱦᱮᱸ ᱚᱱᱟ ᱢᱟ ᱵᱷᱟᱜᱤ ᱜᱮ ᱥᱤᱲᱤ ᱠᱚ ᱵᱮᱱᱟᱣ ᱟᱠᱟᱫᱼᱟ᱾ ᱟᱹᱰᱤ ᱦᱚᱲ ᱫᱚ ᱚᱱᱠᱟ ᱵᱟᱦᱟᱱᱟ ᱞᱟᱦᱟᱛᱮ ᱤᱭᱟᱹ ᱞᱮᱠᱟ ᱫᱚ ᱵᱟᱠᱚ ᱫᱮᱡ ᱫᱟᱲᱮᱭᱟᱜ ᱛᱷᱮᱜ ᱛᱟᱦᱞᱮ ᱩᱱᱠᱩ ᱞᱟᱹᱜᱤᱫ ᱦᱚᱸ ᱟᱹᱰᱤ ᱵᱷᱟᱜᱤ ᱜᱮ ᱢᱤᱫᱴᱟᱝ ᱠᱚ ᱫᱮᱡ ᱫᱟᱲᱮᱭᱟᱜᱼᱟ᱾
ᱪᱟᱞᱟᱜ ᱦᱩᱭᱩᱜᱼᱟ᱾ ᱪᱮᱫᱠᱟ ᱵᱮᱱᱟᱣ ᱦᱩᱭ ᱟᱠᱟᱱᱟ᱾
ᱦᱮᱸ ᱛᱟᱦᱞᱮ ᱚᱱᱠᱟ ᱪᱟᱞᱟᱣ ᱠᱚᱫᱚ ᱪᱮᱫ ᱠᱚᱛᱮᱯᱮ ᱪᱟᱞᱟᱜ ᱜᱮᱭᱟ ᱜᱟᱹᱰᱤ ᱵᱷᱟᱲᱟ ᱠᱟᱛᱮᱜ ᱥᱮ ᱵᱟᱭᱼᱼ ᱤᱧ ᱢᱚᱴᱚᱨ ᱥᱟᱭᱠᱮᱞ ᱛᱮᱜᱮᱯᱮ ᱪᱟᱞᱟᱜᱼᱟ?
ᱜᱟᱹᱲᱤ ᱵᱷᱟᱲᱟ ᱠᱟᱛᱮᱫ
ᱟᱪᱪᱷᱟ ᱟᱪᱪᱷᱟ ᱚᱱᱟ ᱦᱚᱸ ᱦᱮᱸ ᱟᱫᱚ ᱡᱚᱛᱚ ᱦᱚᱲᱟᱜ ᱛᱚ ᱯᱟᱨᱥᱚᱱᱟᱞ ᱜᱟᱹᱰᱤ ᱫᱚ ᱵᱟᱝ ᱛᱟᱦᱮᱱᱟ ᱜᱟᱹᱰᱤ ᱵᱷᱟᱲᱟ ᱠᱟᱛᱮ ᱜᱮ ᱪᱟᱞᱟᱜ ᱦᱩᱭᱩᱜᱼᱟ᱾
ᱥᱮ ᱱᱚᱣᱟ ᱠᱚ ᱫᱷᱟᱨᱮᱨᱮ ᱫᱚ ᱵᱟᱝ
ᱚ ᱵᱟᱥ ᱦᱮᱸ ᱵᱟᱥᱛᱮ ᱟᱱᱮ ᱛᱟᱯᱚᱨᱮ ᱚᱸᱰᱮ ᱵᱩᱨᱩ ᱵᱚᱸᱜᱟ ᱞᱟᱹᱭ ᱠᱮᱫ-ᱟ ᱚᱱᱟ ᱵᱟᱲᱟᱟᱜᱷᱟᱴ ᱚᱸᱰᱮ ᱦᱚᱸ ᱛᱚ ᱟᱹᱰᱤ ᱨᱟᱹᱥᱠᱟᱹ ᱨᱚᱢᱚᱚᱡ ᱟᱵᱚ ᱥᱟᱱᱛᱟᱲ ᱠᱚ ᱛᱩᱢᱫᱟᱜ ᱴᱟᱢᱟᱠᱛᱮ ᱠᱚ ᱨᱟᱹᱥᱠᱟᱹᱭᱟᱠᱚ ᱨᱚᱢᱚᱡᱽ ᱠᱚᱠᱚ ᱮᱱᱮᱡ ᱟᱠᱚ ᱵᱟ ᱥᱮᱨᱮᱧ ᱟᱠᱚ ᱦᱚᱭ ᱚᱱᱟ ᱠᱚᱨᱮᱦᱚ ᱟᱹᱰᱤ ᱵᱷᱟᱹᱜᱤ ᱵᱩᱡᱷᱟᱹᱜᱼᱟ ᱡᱮ ᱢᱤᱫᱴᱟᱝ ᱟᱵᱚ ᱥᱟᱱᱛᱟᱲ ᱢᱟᱱᱮ ᱪᱟᱥ ᱥᱤᱡᱤᱱ ᱞᱟᱦᱟᱨᱮ ᱢᱤᱫᱴᱟᱝ ᱨᱟᱹᱥᱠᱟᱹ ᱠᱟ. ᱨᱟᱹᱥᱠᱟᱹ ᱨᱚᱢᱚᱡᱽ ᱢᱤᱫᱴᱟᱝ ᱤᱭᱟᱹ ᱧᱟᱢᱚᱜ ᱠᱟᱱ ᱛᱟᱵᱚᱱᱟ᱾
ᱦᱮᱸ ᱛᱟᱦᱞᱮ ᱚᱸᱰᱮᱢ ᱪᱟᱞᱟᱣ ᱮᱱᱮᱡ ᱵᱟᱲᱟᱣ ᱠᱟᱜ ᱜᱮᱭᱟ?
ᱱᱚᱣᱟ ᱫᱚ ᱩᱞ ᱵᱚᱞᱛᱮ ᱠᱤ ᱤᱭᱟᱹ ᱛᱚᱠᱷᱚᱱ ᱫᱚ ᱟᱹᱰᱤ ᱤᱭᱟᱹ ᱠᱚᱢ ᱩᱢᱮᱨᱤᱧ ᱫᱩᱠᱷᱱᱟ
ᱟᱪᱪᱷᱟ ᱠᱚᱢ ᱩᱢᱮᱨ ᱨᱮ ᱢᱟᱱᱮ ᱥᱮᱬᱟ ᱠᱟᱛᱮ ᱫᱚ ᱵᱟᱢ ᱪᱟᱞᱟᱣ ᱠᱟᱱᱟ ᱦᱮᱸ ᱥᱮ